ᱠᱮ ᱢᱮᱱ ᱢᱮ
ᱦᱮᱸ ᱜᱚᱝᱠᱮ ᱡᱚᱦᱟᱨ ᱜᱮ ᱟᱪᱪᱷᱟ ᱟᱢᱟᱜ ᱟᱹᱛᱩ ᱫᱤᱥᱚᱢ ᱫᱚ ᱚᱠᱟᱨᱮ?
ᱚᱱᱟ ᱠᱚᱫᱚ ᱞᱟᱹᱭ ᱵᱟᱝ ᱜᱟᱱᱚᱜᱼᱟ ᱱᱤᱭᱟᱹ ᱨᱮᱫᱚ ᱛᱚ ᱫᱳᱞ ᱢᱮᱱᱟᱜᱼᱟ
ᱚ
ᱧᱩᱛᱩᱢ ᱠᱚᱦᱚᱸ ᱞᱟᱹᱭ ᱵᱟᱹᱪᱩᱜᱼᱟ ᱟᱪᱷᱟ ᱮᱱ ᱡᱟᱦᱟᱱᱟᱜ ᱡᱟᱦᱟᱱᱟᱜ ᱢᱤᱫᱴᱮᱱ ᱴᱚᱯᱤᱠ ᱱᱤᱭᱮ ᱞᱟᱝ ᱨᱚᱲᱟ
ᱟᱪᱪᱷᱟ ᱟᱪᱪᱷᱟ ᱛᱟᱞᱦᱮ ᱟᱯᱮ ᱱᱚᱱᱛᱮ ᱫᱚ ᱢᱟᱜᱢᱚᱬᱮ ᱠᱚᱫᱚ ᱦᱩᱭᱱᱟ ᱥᱮ ᱵᱟᱝ?
ᱢᱟᱜᱢᱚᱬᱮ ᱠᱚᱫᱚ ᱦᱮᱸ ᱦᱩᱭ ᱵᱟᱲᱟᱭᱮᱱ ᱜᱮᱭᱟ
ᱚ ᱦᱮᱸ ᱦᱮᱸ
ᱦᱳᱭᱱᱟ ᱟᱯᱮᱥᱮᱫ
ᱦᱮᱸ ᱟᱞᱮ ᱱᱚᱛᱮ ᱦᱩᱭ ᱵᱟᱲᱟᱭᱮᱱ ᱜᱮᱭᱟ ᱦᱩᱭᱩᱜ ᱠᱟᱱ ᱜᱮᱭᱟ
ᱚ
ᱦᱩ ᱱᱚᱣᱟ ᱡᱷᱮᱸᱴ ᱢᱩᱪᱟᱹᱫ ᱛᱚ ᱪᱟᱵᱟᱜᱼᱟ
ᱦᱮᱸ
ᱦᱩᱸ
ᱱᱚᱛᱮ ᱫᱚ ᱦᱩᱭ ᱵᱟᱲᱟᱭᱮᱱ ᱜᱮ ᱮᱠᱫᱚᱢ ᱫᱚᱢᱮ ᱱᱚᱛᱮ ᱫᱚ ᱫᱚᱢᱮ ᱵᱷᱤᱲ ᱦᱩᱭᱩᱜ ᱟ ᱛᱚ
ᱚ ᱦᱮᱸ ᱦᱮᱸ
ᱦᱩᱸ ᱫᱚᱢᱮ ᱵᱷᱤᱲᱩᱵᱼᱟ ᱫᱚᱢᱮ ᱦᱚᱲ ᱠᱚ ᱧᱮᱧᱮᱞ ᱪᱟᱞᱟᱜ ᱟᱠᱚ ᱫᱚᱢᱮ ᱱᱚᱛᱮᱱᱟᱜ ᱫᱚ ᱫᱚᱢᱮ ᱯᱷᱮᱢᱟᱥ ᱜᱮᱭᱟ
ᱚ
ᱦᱩᱸ
ᱟᱪᱪᱷᱟ
ᱟᱨ ᱮᱵᱟᱨ ᱛᱟᱦᱚᱞᱮ ᱱᱤᱭᱟᱹ ᱛᱚ ᱡᱩᱱ ᱢᱟᱹᱦᱟᱱᱟ ᱚ ᱛᱤᱨᱤᱥᱮ ᱡᱩᱱ ᱦᱟᱸᱜ ᱦᱩᱞ ᱢᱟᱦᱟ ᱛᱚ ᱦᱟᱸᱜ ᱢᱟᱱᱟᱣ ᱜᱮᱭᱟᱯᱮ ᱦᱟᱝ
ᱦᱮᱸ ᱱᱚᱱᱛᱮ ᱦᱚᱸ ᱢᱟᱱᱟᱣ ᱦᱳᱭᱳᱜ ᱜᱮᱭᱟ
ᱟᱫᱚ ᱪᱮᱫᱞᱮᱠᱟ ᱢᱟᱱᱟᱣ ᱛᱮᱯᱮ ᱟᱯᱮ ᱫᱚ?
ᱟᱞᱮ ᱫᱚ ᱢᱟᱱᱟᱣ ᱵᱚᱞᱛᱮ ᱱᱚᱝᱠᱟ ᱤᱭᱟᱹ ᱞᱮᱠᱟ ᱦᱩᱭᱩᱜ-ᱟ ᱱᱤᱛᱚᱜ ᱫᱚ ᱮᱸ ᱩᱱᱠᱤᱱ ᱵᱤᱨ ᱥᱤᱫᱚ ᱠᱟᱱᱩᱣᱟᱜ ᱨᱮ ᱢᱟᱞᱟ ᱟᱨᱟᱣ ᱦᱮᱸ
ᱦᱩᱸ
ᱤᱭᱟᱹ ᱚᱱᱟ ᱤᱭᱟᱹᱛᱮ ᱛᱟᱨᱯᱚᱨᱮ ᱚᱱᱟ ᱦᱤᱥᱟᱹᱵ ᱛᱮ ᱱᱚᱰᱮ ᱟᱞᱮ ᱥᱩᱨ ᱨᱮᱜᱮ ᱠᱚᱢᱯᱤᱴᱤᱥᱟᱱ ᱦᱩᱭᱩᱜ-ᱟ ᱢᱤᱫᱴᱮᱱ ᱤᱭᱟᱹ ᱨᱮᱱᱟᱜ ᱫᱟᱹᱲᱟᱜ ᱨᱮᱱᱟᱜ ᱦᱮᱸ ᱦᱮᱸ ᱫᱟᱹᱲᱟᱜ ᱨᱮᱱᱟᱜ ᱠᱚᱢᱯᱤᱴᱤᱥᱟᱱ ᱠᱚ ᱠᱚᱨᱟᱣᱟ
ᱦᱩᱸ
ᱟᱨ ᱱᱚᱜ-ᱚ ᱱᱚᱝᱠᱟ ᱪᱷᱚᱴᱚ ᱠᱷᱟᱴᱳ ᱚᱱᱩᱥᱴᱷᱟᱱ ᱠᱚ ᱦᱩᱭᱩᱜ-ᱟ
ᱦᱩᱸ
ᱚᱱᱟ ᱨᱤᱞᱮᱴᱮᱵᱽ ᱯᱟᱛᱟ ᱮᱱᱮᱡ ᱠᱚ ᱦᱩᱸ
ᱮ ᱱᱚᱛᱮ ᱦᱚᱸ ᱱᱚᱛᱮ ᱦᱚᱸ ᱦᱩᱭᱩᱜ ᱜᱮᱭᱟ ᱵᱟᱜᱤ ᱜᱮ ᱚᱝᱠᱟ ᱜᱮ ᱪᱮᱫᱠᱟᱢ ᱞᱟᱹᱭ ᱠᱟᱫᱟ ᱚᱝᱠᱟᱜᱮ ᱟᱫᱚ ᱟᱞᱮ ᱫᱚ ᱠᱷᱮᱞᱳᱰ ᱠᱚᱦᱚᱸ ᱦᱩᱭᱩᱜ-ᱟ ᱵᱚᱞ ᱮᱱᱮᱡ ᱠᱚ ᱚᱱᱟ ᱠᱚ ᱠᱚ ᱫᱚᱦᱚ ᱠᱟᱜ ᱟᱠᱚ ᱟᱫᱚ ᱫᱚᱢᱮ ᱜᱟᱱ ᱟᱛᱳ ᱟᱛᱳ ᱠᱚᱨᱮᱱ ᱟᱵᱚ ᱦᱚᱲ ᱟᱹᱛᱩ ᱡᱟᱦᱟᱸ ᱛᱤᱱᱟᱹᱜ ᱢᱮᱱᱟᱜ ᱠᱟᱫᱟ
ᱦᱩᱸ᱾
ᱫᱚᱥ ᱠᱤᱞᱳᱢᱤᱴᱟᱨ ᱥᱟᱺᱜᱤᱧ ᱫᱟᱹᱵᱤᱜ ᱯᱚᱱᱨᱚ ᱠᱤᱞᱳᱢᱤᱴᱟᱨ ᱥᱟᱺᱜᱤᱧ ᱫᱷᱟᱹᱵᱤᱡ ᱩᱱᱟᱹᱜ ᱥᱟᱺᱜᱤᱧ ᱠᱷᱚᱡ ᱠᱩ ᱦᱤᱡᱩᱜ ᱟᱠᱩ ᱟᱠᱩᱣᱟᱜ ᱱᱤᱡᱮᱨ ᱱᱤᱡᱮᱨ ᱫᱚᱞ ᱟᱛᱮ
ᱦᱮᱸ᱾
ᱟᱠᱚᱣᱟᱜ ᱦᱮᱸ ᱫᱚᱞ ᱟᱛᱮ ᱠᱚ ᱦᱤᱡᱩᱜ ᱟᱠᱩ ᱠᱷᱮᱞᱳᱰ ᱟᱠᱩ ᱵᱚᱞ ᱠᱚ ᱮᱱᱮᱡ-ᱟ, ᱟᱫᱚ ᱚᱱᱟ ᱞᱟᱹᱜᱤᱫ ᱚᱱᱟ ᱞᱟᱹᱜᱤᱫ ᱤᱭᱟᱹ ᱦᱚᱸᱠᱚ ᱫᱚᱦᱚ ᱠᱟᱜ-ᱟ?
ᱩᱸ ᱥᱤᱨ
ᱯᱨᱟᱭᱤᱡ ᱦᱩᱸ ᱛᱮᱛᱚ ᱢᱟᱠᱚ ᱫᱚᱦᱚ ᱠᱟᱜ-ᱟ ᱠᱩ
ᱦᱩᱸ᱾
ᱟᱫᱚ ᱪᱟᱵᱟᱭᱮᱱ ᱜᱮ ᱟᱭᱩᱵ ᱥᱚᱢᱚᱭ ᱪᱟᱵᱟᱜ-ᱟ ᱥᱚᱵ ᱠᱤᱪᱷᱩ, ᱟᱫᱚ ᱛᱚᱠᱷᱚᱱ ᱜᱮ ᱚᱱᱟ ᱠᱩ ᱮᱢ ᱮᱢᱟ ᱠᱚᱣᱟ ᱠᱩ ᱚᱠᱚᱭ ᱪᱮᱫ ᱞᱮᱠᱟ ᱡᱤᱛᱟᱹ ᱣᱮᱱᱟᱭ ᱵᱟᱭ ᱡᱤᱛᱟᱹ ᱣᱮᱱᱟ ᱚᱠᱚᱭ ᱛᱤᱱᱟᱹᱜ ᱜᱳᱞ ᱠᱮᱫᱟᱭ ᱵᱟᱭ ᱜᱳᱞ ᱠᱮᱫᱟ ᱦᱮᱸ ᱵᱟᱠᱩ
ᱦᱩᱸ ᱟᱞᱮ ᱱᱚᱛᱮ ᱦᱚᱸ ᱵᱚᱞ ᱮᱱᱮᱡ ᱫᱚ ᱦᱩᱭ ᱫᱚ ᱦᱩᱭᱩᱜ ᱜᱮᱭᱟ, ᱟᱢᱟᱫᱚ ᱟᱞᱮ ᱠᱷᱚᱡ ᱫᱚ ᱠᱟᱹᱴᱤᱡ ᱱᱚᱛᱮ ᱥᱟᱺᱜᱤᱧ ᱧᱚᱜ ᱨᱮᱜᱮ ᱦᱩᱭᱩᱜ-ᱟ᱾
ᱚ᱾
ᱟᱫᱚ ᱛᱤᱨᱤᱥᱟ ᱡᱩᱱᱩᱱ ᱜᱮᱛᱚ ᱵᱚᱞ ᱮᱱᱮᱡ ᱫᱚ ᱟᱫᱚ ᱮᱦᱚᱵᱚᱜ-ᱟ ᱦᱟᱸᱜ, ᱱᱤᱛᱳᱜ ᱥᱤᱡᱤᱱ ᱵᱚᱞ ᱮᱱᱮᱡ ᱨᱮᱱᱟᱜ ᱥᱤᱡᱤᱱ ᱦᱚᱸᱛᱚ ᱵᱚᱞᱚᱱ ᱠᱟᱱᱟ᱾
ᱦᱮᱸ᱾
ᱱᱚᱱᱛᱮ ᱦᱚᱸ ᱢᱟᱨᱟᱝ ᱢᱟᱨᱟᱝ ᱫᱷᱟᱢᱟᱠᱟ ᱦᱩᱭᱩᱜ ᱜᱮᱭᱟ ᱦᱩᱭ ᱫᱚ, ᱟᱞᱮ ᱠᱷᱚ ᱢᱚᱴᱟ ᱢᱩᱩᱴᱤ ᱳᱭ ᱯᱟᱸᱪ ᱛᱷᱮᱠᱮ ᱥᱟᱛ ᱠᱤᱞᱳᱢᱤᱴᱟᱨ ᱥᱟᱺᱜᱤᱧ ᱧᱚᱜ ᱨᱮ ᱦᱩᱭᱩᱜ-ᱟ ᱚᱱᱟ ᱫᱚ ᱵᱚᱞ ᱮᱱᱮᱡ ᱫᱚ ᱦᱮᱸ᱾ ᱟᱨ ᱟᱞᱮ ᱱᱚᱰᱮ ᱡᱟᱦᱟᱸ ᱥᱩᱨ ᱨᱮ ᱦᱩᱭᱩᱜ ᱚᱱᱟ ᱫᱚ ᱚᱝᱠᱟ ᱮᱢᱱᱤ ᱥᱮᱛᱟᱜ ᱵᱮᱲᱟ ᱚᱝᱠᱟ ᱢᱮ ᱱᱮᱱ ᱫᱟᱹᱲᱟ ᱯᱚᱛᱤᱡᱳᱜᱤᱛᱟ
ᱦᱩᱸ᱾
ᱦᱩᱸ ᱯᱟᱸᱪ ᱠᱤᱞᱳᱢᱤᱴᱟᱨ,
ᱦᱩᱸ᱾
ᱦᱩᱸ᱾ ᱚᱱᱟ ᱦᱩᱭᱩᱜᱼᱟ ᱥᱮᱛᱟᱜ ᱨᱮᱫᱚ ᱛᱟᱯᱚᱨᱮ ᱫᱚᱥᱴᱟ ᱵᱟᱡᱟᱜ ᱥᱮᱫ ᱫᱚ ᱚᱱᱠᱟ ᱚᱱᱮ ᱵᱟᱦᱟ ᱢᱟᱞᱟ ᱟᱨᱟᱣ ᱦᱮᱸ᱾
ᱦᱩᱸ᱾
ᱚᱱᱟ ᱠᱚ ᱦᱩᱭᱩᱜᱼᱟ, ᱟᱨ ᱛᱟᱯᱚᱨᱮ ᱮᱸᱻ ᱰᱟᱦᱟᱨ ᱡᱟᱸᱜᱮ ᱠᱚ ᱢᱤᱫ ᱜᱷᱟᱹᱲᱤᱡ ᱚᱱᱟ ᱠᱚ ᱦᱩᱭᱩᱜ ᱜᱮᱭᱟ ᱰᱟᱦᱟᱨ ᱠᱚ ᱡᱟᱸᱜᱮ ᱦᱩᱭᱩᱜᱼᱟ ᱮᱱᱦᱤᱞᱳᱜ ᱫᱚ᱾
ᱦᱩᱸ᱾
ᱦᱩᱸ᱾
ᱟᱪᱪᱷᱟ ᱜᱚᱝᱠᱮ, ᱦᱮᱸ ᱞᱟᱹᱭ ᱢᱮ?
ᱤᱱᱟᱹ ᱛᱟᱯᱚᱨᱮ ᱟᱭᱩᱵ ᱥᱮᱫ ᱛᱮᱫᱚ ᱱᱚᱝᱠᱟ ᱥᱟᱝᱥᱠᱨᱤᱛᱤᱠ ᱚᱱᱩᱥᱴᱷᱟᱱ ᱞᱮᱠᱟ ᱦᱩᱭᱩᱜᱼᱟ᱾
ᱚ᱾ ᱥᱮᱨᱮᱧ ᱟᱹᱠᱩ ᱦᱮᱸ ᱵᱟᱝ, ᱮᱱᱮᱡ ᱥᱮᱨᱮᱧ ᱠᱚ ᱦᱩᱭᱩᱜᱼᱟ᱾
ᱥᱮᱨᱮᱧ ᱚᱱᱚᱲᱦᱮᱸ
ᱦᱮᱸ᱾ ᱟᱪᱪᱷᱟ ᱜᱚᱝᱠᱮ ᱛᱟᱦᱞᱮ ᱚᱱᱛᱮ ᱫᱚ ᱢᱟᱱᱮ ᱡᱮᱢᱚᱱ ᱢᱤᱫᱴᱮᱱ ᱵᱟᱝ ᱠᱚ ᱢᱮᱱᱟ, ᱮᱸ ᱢᱟᱱᱮ ᱫᱚᱢᱮ ᱢᱟᱨᱤ ᱡᱟᱭᱜᱟ ᱚᱱᱠᱟ ᱠᱤᱪᱷᱩ ᱢᱮᱱᱟᱜ ᱠᱟᱫᱟ? ᱡᱟᱦᱟᱸ ᱫᱚᱢᱮᱜᱤ ᱧᱩᱛᱩᱢᱟᱱ ᱜᱮᱭᱟ ᱡᱟᱭᱜᱟ ᱠᱩ᱾
ᱦᱮᱸ ᱧᱩᱛᱩᱢᱟᱱ ᱫᱚ ᱢᱮᱱᱟᱜᱼᱟ ᱢᱮᱱᱟᱜ ᱫᱚ᱾
ᱚ᱾
ᱚ ᱟᱯᱮ ᱟᱯᱮ ᱚᱸᱰᱮ?
ᱦᱮᱸ ᱟᱞᱮ ᱥᱮᱜ ᱦᱚᱸ ᱢᱮᱱᱟᱜᱼᱟ᱾ ᱡᱟᱦᱟᱸᱭ ᱩᱱᱠᱩ ᱤᱭᱟᱹ ᱠᱚᱠᱚ ᱚᱞᱮᱫ ᱛᱟᱸᱦᱮᱱᱟ ᱪᱮᱫ ᱠᱚ ᱢᱮᱱᱟ ᱠᱚᱵᱤᱛᱟ ᱠᱚ ᱚᱞᱮᱫ ᱛᱟᱦᱮᱱᱟ ᱠᱚ ᱵᱟᱝ ᱩᱝᱠᱩ
ᱚᱠᱚᱭᱴᱟᱜ ᱚᱱᱚᱞᱤᱭᱟᱹ?
ᱩᱱᱤ ᱫᱚ ᱤᱭᱟᱹ ᱡᱟᱦᱟᱸᱭ ᱠᱚ ᱤᱭᱟᱹ ᱠᱚ ᱢᱮᱛᱟᱭ ᱱᱚᱡᱨᱩᱞ ᱤᱥᱞᱟᱢ᱾ ᱠᱚᱵᱤ ᱱᱚᱡᱩᱨᱩᱞ ᱤᱥᱞᱟᱢ ᱩᱱᱤᱭᱟᱜ ᱡᱚᱱᱢᱚ ᱡᱟᱦᱟᱸᱴᱷᱮᱡ ᱛᱟᱭ᱾ ᱟᱞᱮᱭᱟᱜ ᱱᱚᱰᱮ ᱫᱚ ᱥᱩᱨ ᱜᱮᱭᱟ ᱱᱚᱰᱮ ᱠᱷᱚᱡ ᱫᱚ᱾
ᱚ
ᱩᱱᱤᱭᱟᱜ ᱟᱹᱛᱩ ᱫᱚ ᱦᱩᱸ᱾ ᱩᱱᱤᱭᱟᱜ ᱟᱹᱛᱩ ᱦᱚᱸ ᱟ ᱱᱩᱭ ᱤᱭᱟᱹ ᱨᱚᱵᱤᱱᱫᱨᱚᱱᱟᱛᱷ ᱴᱷᱟᱠᱩᱨ, ᱩᱱᱤᱭᱟᱜ ᱦᱚᱸ ᱟᱹᱛᱩ ᱱᱚᱰᱮ ᱟᱞᱮ ᱥᱩᱨ ᱨᱮᱜᱮ ᱢᱟᱱᱮ ᱫᱚᱥ ᱠᱤᱞᱳᱢᱤᱴᱟᱨ ᱪᱟᱞᱟᱣ ᱦᱩᱭᱩᱜ-ᱟ᱾
ᱚ
ᱫᱚᱥ ᱠᱤᱞᱳᱢᱤᱴᱟᱨ ᱥᱟᱺᱜᱤᱧ ᱥᱟᱺᱜᱤᱧ ᱵᱟᱱᱟᱨ ᱡᱟᱭᱜᱟ ᱟᱫᱚ ᱚᱱᱟᱜᱮ ᱫᱚᱢᱮ ᱧᱩ ᱧᱩᱛᱩᱢᱟᱱ ᱡᱟᱭᱜᱟ ᱢᱮᱱᱟᱜ ᱠᱟᱫᱟ᱾ ᱟᱫᱚ ᱚᱱᱛᱮ ᱠᱚ ᱪᱟᱞᱟᱣ ᱵᱟᱲᱟᱜ ᱛᱮ ᱫᱚᱢᱮ ᱵᱷᱤᱲᱚᱜ-ᱟ ᱚᱱᱛᱮ ᱦᱚᱸ ᱡᱟᱭᱜᱟ ᱦᱚᱸ ᱫᱚᱢᱮ ᱠᱚ ᱧᱮᱞ ᱞᱟᱹᱜᱤᱫ ᱠᱟᱨᱚᱱ ᱩᱱᱟᱹᱜ ᱠᱟᱹᱴᱤ, ᱩᱱᱟᱹᱜ ᱢᱟᱨᱟᱝ ᱢᱟᱨᱟᱝ
ᱢᱟᱱᱮ ᱤᱭᱟᱹ ᱠᱚᱵᱤ ᱠᱤᱱ ᱛᱟᱦᱮᱸ ᱠᱟᱱᱟ ᱠᱤᱱ ᱥᱮ ᱩᱱᱠᱤᱱ ᱫᱚ᱾
ᱦᱮᱸ ᱦᱮᱸ ᱦᱮᱸ᱾
ᱦᱮᱸ
ᱦᱩᱸ
ᱱᱟᱜ, ᱛᱟᱯᱚᱨ ᱟᱞᱮ ᱫᱚ ᱱᱚᱜᱼᱚᱭ ᱟᱞᱮᱭᱟᱜ ᱡᱟᱦᱟᱸ ᱡᱟᱭᱜᱟ ᱠᱟᱱᱟ ᱱᱚᱰᱮ᱾ ᱡᱟᱦᱟᱸᱨᱮ ᱟᱫᱚ ᱱᱚᱰᱮ ᱫᱚ ᱱᱚᱛᱮ ᱟᱞᱮᱥᱮᱫ ᱯᱟᱥᱴᱟ᱾ ᱤᱭᱟᱹ ᱦᱚᱸ ᱢᱮᱱᱟᱜ ᱠᱟᱫᱟ ᱡᱟᱦᱟᱸᱛᱮ ᱡᱟᱦᱟᱸ ᱟᱵᱚ ᱵᱚᱱ ᱢᱮᱱᱟ ᱨᱮᱹᱞ ᱤᱧᱡᱤᱱ ᱡᱟᱦᱟᱸ᱾
ᱟᱪᱪᱷᱟ᱾
ᱱᱚᱰᱮ ᱢᱮᱱᱟᱜ-ᱟ ᱯᱮᱭᱟ ᱡᱟᱭᱜᱟ ᱢᱮᱱᱟᱜᱼᱟ ᱚᱸᱰᱮ ᱨᱮᱹᱞ ᱤᱧᱡᱤᱱ ᱵᱮᱱᱟᱜ ᱛᱮ᱾ ᱦᱮᱸ, ᱛᱚ ᱠᱟᱹᱴᱤᱡ ᱥᱚᱢᱚᱭ ᱚᱱᱟ ᱠᱚᱨᱮ ᱞᱮ
ᱟᱪᱪᱷᱟ ᱠᱟᱹᱢᱤ ᱠᱟᱹᱥᱱᱤ ᱠᱚᱫᱚ ᱛᱟᱦᱞᱮ ᱚᱱᱟ ᱠᱚᱨᱮ ᱜᱮ ᱥᱮ ᱪᱮᱫ?
ᱵᱟ, ᱠᱟᱹᱢᱤ ᱠᱟᱹᱥᱱᱤ ᱨᱮᱫᱚ ᱚᱱᱟ ᱠᱚᱨᱮ ᱫᱚ ᱵᱟᱝ ᱵᱤᱡᱱᱮᱥ᱾
ᱚ, ᱟᱨ ᱛᱟᱦᱞᱮ ᱪᱟᱥ ᱟᱵᱟᱫ ᱠᱚᱫᱚ ᱪᱮᱫ ᱞᱮᱠᱟ ᱦᱩᱭᱩᱜ-ᱟ ᱚᱱᱛᱮ?
ᱪᱟᱥ ᱟᱵᱟᱫ ᱠᱚᱫᱚ ᱟᱞᱮ ᱫᱚ ᱵᱟᱞᱮ ᱠᱚᱨᱟᱣᱟ᱾ ᱵᱤᱡᱽᱱᱮᱥ ᱠᱚ ᱦᱚᱛᱮᱡ ᱛᱮᱫᱚ ᱟᱫᱚ ᱱᱚᱛᱮ ᱦᱩᱭᱩᱜ-ᱟ ᱵᱷᱟᱹᱜᱤ ᱜᱮ ᱫᱚᱢᱮ᱾ ᱪᱟᱥ ᱦᱚᱸ ᱦᱮᱸ ᱪᱟᱥ ᱫᱚ᱾ ᱵᱟᱨ, ᱵᱟᱨ ᱫᱷᱟᱣ ᱵᱚᱪᱷᱚᱨ ᱨᱮ ᱦᱩᱭᱩᱜ-ᱟ᱾ ᱟᱨ ᱟᱞᱩ, ᱯᱮᱸᱭᱟᱡᱽ ᱟᱞᱩ ᱯᱮᱸᱭᱟᱡᱽ ᱦᱚᱸ ᱥᱟᱯᱞᱟᱹᱭᱚᱜ ᱛᱮ ᱵᱟᱨᱦᱮ ᱥᱮᱫ ᱪᱟᱞᱟᱜ ᱛᱮ ᱱᱚᱰᱮ ᱠᱷᱚᱡ ᱦᱩᱸ᱾
ᱚ, ᱦᱮᱸ ᱦᱮᱸ ᱪᱟᱥ ᱟᱵᱟᱫᱽ ᱫᱚ ᱵᱷᱟᱞᱤ ᱜᱮ ᱢᱮᱱᱟᱜ-ᱟ᱾
ᱵᱷᱟᱜᱤ ᱜᱮ ᱢᱮᱱᱟᱜ-ᱟ ᱦᱮᱸ᱾ ᱟᱞᱩ ᱢᱟ ᱵᱟᱨᱦᱮ ᱵᱟᱨᱦᱮ ᱪᱟᱞᱟᱜᱼᱟ ᱟᱞᱩ, ᱯᱮᱸᱭᱟᱡᱽ ᱮᱠᱫᱚᱢ ᱜᱟᱹᱰᱤ ᱜᱟᱹᱰᱤ ᱞᱮ ᱞᱟᱹᱴᱩ ᱞᱟᱹᱴᱩ ᱜᱟᱹᱰᱤᱛᱮ᱾ ᱩᱱᱟᱹᱜ ᱪᱟᱥ ᱦᱩᱭᱩᱜ ᱛᱮ, ᱱᱚᱛᱮ ᱡᱟᱦᱟᱸᱭ ᱜᱮ ᱦᱤᱡᱩᱜ-ᱟᱭ ᱦᱩᱸ᱾
ᱦᱩᱸ, ᱪᱟᱥ ᱫᱚ ᱪᱮᱫ ᱛᱮᱠᱚ ᱪᱟᱥᱟ ᱱᱚᱝᱠᱟ ᱥᱮᱞᱚ ᱛᱮ ᱫᱟᱜ ᱛᱮ ᱥᱮ ᱱᱚᱝᱠᱟ ᱰᱮᱢ ᱫᱟᱜ? ᱠᱚ ᱠᱮᱱᱮᱞ ᱠᱚ ᱢᱮᱱᱟᱜ-ᱟ?
ᱦᱮᱸ ᱠᱮᱱᱮᱞ ᱠᱚ ᱵᱮᱱᱟᱣ ᱠᱟᱜ ᱠᱚᱣᱟ ᱠᱚ, ᱠᱮᱱᱮᱞ ᱛᱮ᱾
ᱚ ᱦᱩᱸ᱾
ᱟᱯᱮ ᱥᱮᱫ ᱫᱚ?
ᱦᱮᱸ ᱟᱞᱮ ᱥᱮᱫ ᱦᱚᱸ ᱱᱚᱝᱠᱟ ᱠᱮᱱᱮᱞ ᱠᱚ ᱢᱮᱱᱟᱜ-ᱟ ᱚᱱᱟ ᱛᱮᱜᱮ ᱪᱟᱥ ᱦᱩᱭᱩᱜ-ᱟ ᱵᱟᱨ ᱫᱷᱟᱣ ᱜᱮ᱾
ᱦᱩᱸ᱾ ᱟᱨ ᱚᱝᱠᱟ ᱵᱷᱟᱜᱤ ᱡᱟᱭᱜᱟ ᱚᱱᱛᱮ ᱟᱯᱮ ᱥᱮᱫ?
ᱦᱮᱸ ᱟᱨ ᱢᱤᱫ ᱫᱷᱟᱣ ᱞᱟᱹᱭ ᱢᱮ ᱵᱟᱝ ᱟᱸᱡᱚᱢᱟ᱾
ᱚᱱᱛᱮ ᱟᱯᱮ ᱥᱮᱫ ᱵᱷᱟᱹᱜᱤ ᱡᱟᱭᱜᱟ?
ᱵᱷᱟᱜᱤ ᱡᱟᱭᱜᱟ ᱵᱚᱞᱛᱮ ᱢᱮᱱᱟᱜᱼᱟ ᱚᱸᱰᱮ ᱢᱩᱠᱩᱴᱵᱩᱱᱤᱯᱩᱨ ᱾ ᱰᱮᱢ ᱢᱮᱱᱟᱜᱼᱟ ᱟᱸᱡᱚᱢ ᱵᱟᱲᱟ ᱟᱠᱟᱫ ᱜᱮᱭᱟ ᱯᱟᱪᱮ ᱾
ᱦᱮᱸ ᱟᱸᱡᱚᱢ ᱵᱟᱲᱟ ᱪᱟᱞᱟᱣ ᱵᱟᱲᱟ ᱦᱚᱸ ᱦᱩᱭ ᱟᱠᱟᱱᱟ ᱚᱱᱛᱮ ᱫᱚ ᱾ ᱫᱚᱢᱮ ᱵᱷᱟᱜᱤ ᱜᱮᱭᱟ ᱚᱱᱟ ᱤᱭᱟᱹ ᱫᱚ ᱾
ᱦᱮᱸᱦᱮᱸ ᱦᱮᱸ ᱧᱩᱛᱩᱢᱟᱱᱟᱜ ᱫᱚ ᱚᱱᱟᱜᱮ ᱢᱮᱱᱟᱜᱼᱟ ᱦᱟᱸᱜ ᱱᱤᱛᱚᱜ ᱫᱚ ᱾
ᱦᱩᱸ
ᱟᱞᱮ ᱡᱚᱛᱚ ᱠᱷᱚᱱᱚᱡ ᱥᱩᱨ ᱫᱚ ᱾
ᱦᱮᱸ
ᱦᱩᱸ
ᱛᱚᱵᱮ ᱟᱯᱮ ᱫᱚ ᱪᱟᱥᱵᱟᱥ ᱛᱚᱯᱮ ᱮᱦᱚᱵᱚᱜ ᱥᱮ ᱵᱟᱝ?
ᱪᱟᱥᱵᱟᱥ ᱫᱚ ᱟᱹᱰᱤ ᱮᱦᱚᱵᱚᱜᱼᱟ ᱫᱟᱜ ᱡᱟᱹᱲᱤ ᱫᱚᱢᱮᱱ ᱾ ᱪᱟᱨᱟ ᱠᱚᱜᱮ ᱟᱹᱣᱨᱤ ᱞᱮ ᱜᱤᱰᱤ ᱫᱟᱲᱮᱭᱟᱜᱼᱟ ᱾
ᱦᱩᱸ, ᱟᱞᱮ ᱥᱮᱫ ᱚᱱᱠᱟᱜ ᱜᱮ ᱚᱵᱚᱥᱛᱷᱟ ᱾
ᱦᱚᱞᱟ ᱢᱟᱫᱮᱨ ᱫᱚᱢᱮ ᱫᱟᱜ ᱡᱟᱹᱲᱤ ᱮᱠᱫᱢᱮ ᱥᱤ ᱦᱩᱭᱱᱟ ᱥᱤ ᱫᱚᱥᱟᱨ ᱦᱤᱞᱳᱜ ᱜᱮ ᱪᱟᱨᱟ ᱜᱤᱰᱤ ᱦᱩᱭᱩᱜᱼᱟ ᱢᱮᱱᱛᱮ ᱟᱨ ᱛᱚ ᱚᱱᱮ ᱨᱤᱢᱤᱞᱮ ᱨᱟᱠᱟᱵ ᱠᱮᱼᱟ ᱾
ᱦᱮᱸ
ᱟᱫᱚ ᱫᱟᱜ ᱠᱮᱫᱟ ᱜᱚᱴᱟ ᱵᱟᱹᱛ ᱵᱟᱹᱭᱦᱟᱹᱲ ᱜᱚᱴᱟᱭ ᱪᱟᱯᱮ ᱜᱚᱫ ᱠᱟᱫᱟ ᱾ ᱩᱱᱟᱜ ᱡᱩᱨᱮ ᱫᱟᱜ ᱠᱮᱫᱟ ᱾ ᱟᱫᱚ ᱵᱟᱝ ᱟᱸᱡᱮᱫ ᱞᱮᱱᱠᱷᱟᱱᱡ ᱦᱟᱸᱜ ᱵᱟᱝ ᱦᱩᱭᱩᱜᱼᱟ ᱾ ᱪᱟᱨᱟᱭ ᱜᱮ ᱫᱚ
ᱦᱮᱸ
ᱟᱫᱚ ᱱᱤᱛᱚᱜ ᱪᱟᱨᱟ ᱵᱟᱝ ᱜᱤᱰᱤ ᱞᱮᱠᱷᱷᱟᱡ ᱫᱚ ᱦᱟᱱᱛᱮ ᱤᱭᱟᱹ ᱦᱟᱜ ᱪᱟᱥ ᱥᱚᱢᱚᱭ ᱰᱮᱨᱤᱜᱼᱟ ᱪᱟᱥ ᱨᱟᱠᱟᱵ ᱛᱮ ᱾
ᱦᱩᱸ ᱛᱚ ᱟᱯᱮ ᱫᱚ ᱚᱱᱟ ᱤᱭᱟᱹ ᱤᱭᱟᱹ ᱫᱚᱯᱮ ᱠᱤᱨᱤᱧ ᱜᱮᱭᱟ ᱥᱮ? ᱪᱮᱫ ᱠᱚ ᱞᱟᱜᱟᱜᱼᱟ ᱚᱱᱟ ᱥᱟᱨ ᱠᱚ ᱤᱭᱟᱹ ᱠᱚ
ᱦᱮᱸ ᱚᱱᱟ ᱠᱚᱫᱚ ᱠᱤᱨᱤᱧ
ᱟᱞᱮᱛᱚ ᱩᱱᱟᱹᱜ ᱪᱟᱥ ᱛᱚ ᱵᱟᱞᱮ ᱛᱟᱦᱮᱱᱟ ᱛᱚ ᱪᱟᱥᱤᱭᱟᱹ ᱠᱚᱨᱮ ᱞᱟᱦᱟ ᱛᱮ ᱞᱮ ᱪᱟᱥᱮᱫ ᱛᱟᱦᱮᱱᱟᱜ ᱫᱚ ᱩᱱᱟᱹᱜ ᱫᱚ ᱵᱟᱲᱟᱭ ᱫᱚ ᱵᱟᱹᱪᱩᱜ-ᱟ ᱛᱚᱠᱷᱚᱱ ᱫᱚ ᱮᱸ ᱤᱧ ᱫᱚ ᱠᱟᱹᱴᱤᱡ ᱜᱮᱥᱮ ᱟᱹᱞᱤᱧ ᱫᱚ ᱛᱠᱷᱚᱱ ᱫᱚ ᱩᱱᱟᱹᱜ ᱫᱤᱥᱟᱹ ᱫᱚ ᱦᱪᱩᱜ-ᱟ ᱟᱫᱚ ᱱᱮᱛᱟᱨ ᱫᱚ ᱪᱟᱥᱵᱟᱥ ᱢᱟ ᱮᱠᱟᱞ ᱜᱮ ᱵᱟᱝ ᱦᱩᱭᱩᱜ ᱠᱟᱱ ᱢᱟᱱᱮ ᱟᱞᱮ ᱫᱚ ᱵᱟᱞᱮ ᱠᱚᱨᱟᱣ ᱛᱮ ᱮᱠᱷᱚᱱ ᱫᱚ᱾ ᱪᱮᱫ ᱞᱮᱠᱟ ᱪᱮᱫ ᱞᱮᱠᱟ ᱪᱮᱫ ᱪᱮᱫ ᱥᱟᱨ ᱞᱟᱜᱟᱜ ᱛᱮ ᱛᱷᱚᱲᱟᱢ ᱵᱟᱰᱟᱭᱟ?
ᱮᱸ ᱥᱟᱨ ᱫᱚ ᱚᱱᱠᱟ ᱤᱭᱩᱨᱤᱭᱟ ᱛᱟᱯᱚᱨᱮ ᱰᱤ ᱮ ᱯᱤ ᱯᱚᱴᱟᱥ᱾ ᱦᱸ ᱚᱱᱟ ᱠᱚᱜᱮ ᱮᱢᱟᱜ ᱦᱩᱭᱩᱜ-ᱟ ᱾ ᱟᱨ ᱚᱱᱠᱟ ᱡᱚᱭᱵᱚ ᱥᱟᱨ ᱫᱚ ᱱᱮᱛᱟᱨ ᱫᱚ ᱵᱟᱝ ᱠᱚ ᱵᱮᱱᱟᱣ ᱫᱟᱥᱮ᱾
ᱚ
ᱟᱫᱚ ᱚᱱᱟ ᱠᱚ ᱩᱱᱟᱜ ᱮᱠᱴᱟ ᱫᱚ ᱵᱟᱝ ᱮᱢ ᱦᱩᱭᱩᱜ ᱠᱟᱱᱟ᱾ ᱟᱫᱚ ᱵᱮᱱᱟᱣ ᱠᱚ ᱦᱚᱸ ᱦᱮᱡ ᱫᱚ ᱠᱚ ᱦᱤᱡᱩᱜ ᱜᱮᱭᱟ ᱡᱮ ᱵᱮᱱᱟᱣ ᱟᱯᱮᱭᱟᱞᱮ ᱥᱮᱬᱟ ᱟᱯᱮᱭᱟᱞᱮ᱾
ᱦᱮᱸ᱾
ᱵᱟᱠᱷᱟᱡ ᱫᱚ ᱚᱠᱟᱞᱮᱠᱟ ᱚᱫᱚ ᱚᱱᱟ ᱵᱮᱱᱟᱣ ᱛᱮᱦᱚᱸ ᱥᱚᱢᱚᱭᱮ ᱦᱟᱛᱟᱣᱟᱭ ᱛᱚ᱾
ᱦᱸ ᱟᱫᱚ ᱚᱱᱟ ᱥᱟᱨ ᱮᱢ ᱞᱮᱠᱷᱟᱡ ᱪᱮᱫ ᱦᱩᱭᱩᱜ-ᱟ, ᱢᱟᱱᱮ ᱯᱷᱚᱥᱚᱞ ᱢᱚᱸᱡᱽ ᱜᱮ ᱦᱩᱭᱩᱜ-ᱟ᱾
ᱦᱮᱸ ᱯᱷᱚᱥᱚᱞ ᱢᱚᱡᱽ ᱜᱮ ᱦᱩᱭᱩᱜ-ᱟ ᱦᱩᱭ ᱫᱚ ᱦᱸ ᱦᱮᱸ᱾
ᱦᱩᱸ
ᱛᱤᱡᱩ ᱠᱚ ᱵᱟᱝ ᱠᱚ ᱞᱟᱜᱟᱜ-ᱟ ᱟᱨ ᱫᱚ ᱦᱸ᱾ ᱛᱤᱡᱩ ᱠᱚ ᱞᱟᱜᱟᱣ ᱞᱮᱱᱠᱷᱟᱱ ᱟᱨᱦᱚᱸ ᱵᱤᱥ ᱢᱮᱱᱟᱜ-ᱟ ᱟᱫᱚ ᱞᱟᱜᱟᱜ ᱠᱟᱱ ᱜᱮᱭᱟ ᱠᱚ ᱥᱟᱨ ᱮᱢ ᱠᱟᱛᱮᱫ ᱦᱚᱸ ᱥᱟᱨ ᱮᱢ ᱡᱟᱦᱟᱸ ᱛᱤᱱᱟᱹᱜ ᱥᱟᱨ ᱮᱢ ᱢᱟ ᱩᱱᱟᱹᱜ ᱛᱤᱡᱩ ᱠᱚ ᱞᱟᱜᱟᱜ-ᱟ᱾
ᱦᱮᱸ᱾
ᱟᱫᱚ ᱚᱱᱟ ᱞᱟᱹᱜᱤᱫ ᱟᱨᱚ ᱵᱤᱥ ᱵᱮᱱᱟ ᱵᱤᱥ ᱮᱢᱟᱜ ᱦᱩᱭᱩᱜ-ᱟ᱾
ᱚᱸᱻ᱾
ᱯᱨᱮᱭᱟ ᱦᱩᱭᱩᱜ-ᱟ᱾
ᱩᱱᱠᱩ ᱜᱚᱡ ᱞᱮ ᱞᱟᱹᱜᱤᱛ ᱜᱚᱜᱚᱡ ᱞᱮ ᱜᱮ ᱾
ᱟᱫᱚ ᱥᱩᱢᱳ ᱥᱩᱢᱳ ᱡᱚᱛᱚᱢ ᱮᱢ ᱫᱟᱲᱮᱭᱟᱜ ᱠᱷᱟᱡ ᱫᱚ ᱪᱟᱥ ᱫᱚ ᱵᱷᱟᱞᱤ ᱜᱮ ᱦᱳᱭᱳ-ᱟ᱾
ᱦᱩᱸᱻ ᱟᱪᱷᱟ ᱢᱚᱡᱽ ᱜᱮ᱾ ᱟᱨ ᱟᱯᱮ ᱫᱚ ᱟᱯᱮᱥᱮᱫ ᱫᱚ ᱪᱮᱫ ᱠᱚ ᱯᱮ ᱪᱟᱥ ᱛᱟᱦᱮᱸ ᱚᱨ?
ᱪᱟᱥ ᱫᱚ ᱱᱚᱝᱠᱟ ᱫᱷᱚᱨᱚᱱ ᱨᱮ ᱛᱚ ᱵᱟᱹᱭᱦᱟᱹᱲ ᱨᱮ ᱫᱚ ᱦᱩᱲᱩ ᱜᱮ ᱪᱟᱥ ᱦᱩᱭᱩᱜ-ᱟ ᱟᱨᱼᱼ ᱠᱟ ᱵᱟᱹᱫᱽ ᱠᱚᱨᱮ ᱫᱚ ᱟᱜᱮ ᱚᱲᱟᱜ ᱡᱚᱢ ᱞᱮᱠᱟ ᱟᱹᱞᱩ ᱠᱚ ᱵᱮᱸᱜᱟᱲᱼᱼ ᱵᱤᱞᱟᱹᱛᱤ ᱢᱟᱹᱨᱤᱪ ᱥᱚᱵᱡᱤ ᱠᱟᱪᱟ ᱥᱚᱵᱽᱡᱤ᱾
ᱦᱮᱸ᱾
ᱚᱱᱟ ᱠᱚ ᱪᱟᱥ ᱦᱩᱭᱩᱜ-ᱟ᱾
ᱦᱩᱸ᱾ ᱛᱟᱦᱚᱞᱮ ᱢᱚᱡᱽ ᱵᱩᱡᱷᱟᱹᱜ ᱠᱟᱱᱟ ᱥᱮ ᱵᱟᱝ ᱱᱤᱭᱟᱹ ᱮᱯ ᱛᱷᱨᱩ ᱛᱮ ᱨᱚᱲ ᱵᱟᱲᱟ ᱞᱟᱹᱜᱤᱫ?
ᱦᱮᱸ ᱢᱚᱡᱽ ᱫᱚ ᱵᱩᱡᱷᱟᱹᱜ ᱠᱟᱱᱟ ᱵᱩᱡ ᱫᱚ᱾
ᱱᱟᱣᱟ ᱱᱟᱣᱟ ᱦᱮᱸ ᱱᱟᱣᱟ ᱱᱟᱣᱟ ᱯᱮᱲᱟ ᱥᱮ ᱟᱵᱚ ᱯᱮᱲᱟ ᱥᱟᱛᱮᱜ ᱧᱟᱯᱟᱢᱚᱜ ᱧᱟᱯᱟᱢᱚᱜ ᱠᱟᱱᱟ ᱦᱮᱸ᱾
ᱦᱮᱸ ᱯᱮᱲᱟ ᱥᱟᱛᱮᱜ ᱧᱟᱯᱟᱢ ᱥᱟᱶᱛᱮᱼᱼ ᱱᱚᱝᱠᱟᱱ ᱟᱵᱩᱣᱟᱜ ᱮᱭᱟᱭ ᱨᱮ ᱟᱵᱩᱣᱟᱜ ᱢᱤᱫᱴᱟᱝᱼᱼ ᱛᱟᱦᱮᱱ ᱠᱟᱱᱟ ᱤᱭᱟᱹ ᱠᱟᱛᱮᱫ ᱢᱩᱨᱟᱹᱭ ᱞᱮᱠᱟ᱾ ᱟᱨ ᱢᱩᱨᱟᱹᱭ ᱛᱟᱦᱮᱱ ᱠᱟᱱᱟ᱾
ᱦᱩᱢ
ᱢᱚᱡᱽ ᱫᱚ ᱵᱩᱡᱷᱟᱹᱜ ᱠᱟᱱ ᱜᱮᱭᱟ᱾
ᱦᱮᱸ᱾ ᱢᱟ ᱛᱟ ᱦᱚᱞᱮ ᱥᱚᱢᱚᱭ ᱢᱟ ᱚᱠᱛᱚ ᱢᱟ ᱦᱩᱭ ᱦᱮᱡ ᱮᱱ ᱛᱟᱞᱟᱝᱟ᱾
ᱦᱮᱸ ᱟᱫᱚ ᱟᱡ ᱛᱮᱛᱚ ᱠᱟᱴᱟᱜ ᱟᱛᱚ?
ᱟᱫᱚ ᱢᱮᱱ ᱫᱚ ᱟᱫᱚᱢ ᱦᱚᱲ ᱫᱚ ᱠᱚ ᱢᱮᱱᱫᱟ ᱡᱮ ᱟᱡ ᱛᱮ ᱫᱚ ᱟᱞᱚᱯᱮ ᱠᱟᱴᱟᱣ ᱦᱚᱪᱚ ᱭᱟ ᱚᱱᱠᱟᱭ ᱫᱟᱠᱚ ᱛᱚ᱾
ᱵᱟᱠᱷᱟ ᱫᱚ ᱵᱟᱝᱹ ᱞᱮᱠᱷᱟᱜᱼᱟ ᱚᱱᱠᱟᱸᱭ ᱫᱟᱠᱚᱼᱼ
ᱚ ᱱᱤᱡᱮ ᱛᱮᱸᱜᱮ ᱰᱟᱴᱟ ᱦᱩᱭᱩᱜᱼᱟ᱾
ᱦᱮᱸ ᱟᱼᱫᱚ ᱚᱼᱱᱮ ᱵᱟᱨᱚ ᱫᱷᱟᱹᱵᱤᱡ ᱛᱟᱦᱮᱱᱟᱹ ᱛᱚ ᱚᱼᱠᱛᱚ ᱧᱟᱢᱚᱜ ᱛᱮ᱾
ᱦᱮᱸ ᱦᱮᱸᱼᱼ
ᱛᱚ ᱚᱱᱟ ᱞᱟᱦᱟᱹ ᱨᱮᱹᱜᱮ ᱠᱚᱢ ᱥᱮ ᱠᱚᱢ ᱫᱚᱥ ᱥᱮᱠᱮᱱᱰ ᱞᱟᱦᱟᱹ ᱨᱮᱹᱜᱮ ᱟᱼᱫᱚᱢᱼᱼ ᱠᱟᱹᱴᱟᱣᱸ ᱞᱮᱹᱠᱷᱟᱱ ᱴᱷᱤᱠᱚᱜᱼᱟ ᱟᱼᱵᱮᱱ ᱛᱤᱥᱷ ᱵᱮᱱ ᱠᱚᱞ ᱟᱼᱠᱟᱫᱟ᱾
ᱦᱮᱸ ᱴᱷᱤᱠᱹ ᱜᱮᱼᱭᱟ ᱛᱟᱦᱚᱸᱞᱮ ᱜᱚᱝᱹᱠᱮ ᱡᱚᱦᱟᱨᱹ ᱜᱮ᱾
ᱦᱮᱸ ᱢᱟᱹᱛᱦᱮᱸᱞᱮ ᱡᱚᱦᱟᱨᱹ ᱜᱮ ᱡᱚᱦᱟᱨᱹ ᱜᱮ᱾